ᱜᱚᱝᱠᱮ ᱤᱧᱟᱹᱜ ᱨᱚᱲ ᱟᱸᱡᱚᱢ ᱧᱟᱢᱚᱜ ᱠᱟᱱᱟ ᱛᱚ ᱯᱩᱥᱴᱟᱹ ᱥᱟᱹᱦᱤᱡᱽ᱾
ᱦᱮᱸ ᱮᱠᱫᱚᱢ ᱯᱩᱥᱴᱟᱹ ᱥᱟᱹᱦᱤᱡ ᱜᱮ ᱟᱸᱡᱚᱢᱚᱜ ᱠᱟᱱᱟ᱾ ᱤᱧᱟᱹᱜ ᱨᱚᱲ ᱫᱚ᱾
ᱟᱢᱟᱜ ᱨᱚᱲ ᱦᱚᱸ ᱟᱹᱰᱤ ᱱᱟᱯᱟᱭ ᱜᱤ ᱟᱸᱡᱚᱢ ᱧᱟᱢᱚᱜ ᱠᱟᱱᱟ᱾
ᱟᱪᱪᱷᱟ ᱛᱟᱦᱚᱞᱮ ᱪᱮᱫ ᱠᱚᱢ ᱪᱤᱠᱟᱹ ᱵᱟᱲᱟᱭᱮᱫᱟ ᱱᱤᱭᱟᱹ ᱜᱷᱟᱹᱲᱤᱡ ᱫᱚ?
ᱱᱤᱭᱟᱹ ᱜᱷᱟᱹᱲᱤᱡ ᱫᱚ ᱦᱮᱜᱮᱸ ᱫᱟᱠᱟ ᱠᱚ ᱡᱚᱢ ᱠᱟᱛᱮᱜ ᱟᱹᱰᱤ ᱱᱟᱯᱟᱭ ᱜᱮ ᱫᱩᱲᱩᱵ ᱵᱟᱲᱟ ᱦᱩᱭ ᱟᱠᱟᱱᱟ᱾ ᱟᱫᱚ ᱠᱷᱟᱹᱱᱤᱠ ᱯᱚᱨ ᱜᱮ ᱟᱨᱦᱚᱸ ᱡᱟᱹᱯᱤᱫ ᱦᱩᱭᱩᱜ ᱞᱟᱹᱜᱤᱫ᱾
ᱟᱹᱰᱤ ᱱᱟᱯᱟᱭ ᱧᱤᱫᱟᱹ ᱦᱚᱸ ᱟᱹᱰᱤ ᱧᱤᱫᱟᱹ ᱜᱚᱫ ᱜᱮᱭᱟ᱾
ᱦᱳᱭ
ᱛᱟᱦᱚᱞᱮ ᱫᱤᱱ ᱠᱚ ᱚᱠᱟᱞᱮᱠᱟ ᱯᱟᱨᱟᱢᱚᱜ ᱠᱟᱱᱟ᱾
ᱫᱤᱱ ᱠᱚᱦᱚᱸ ᱟᱹᱰᱤ ᱱᱟᱯᱟᱭ ᱜᱮ ᱯᱟᱨᱚᱢᱚᱜ ᱠᱟᱱᱟ ᱱᱮᱛᱟᱨ ᱢᱟ, ᱡᱟᱦᱟᱸ ᱞᱮᱠᱟ ᱡᱟᱹᱯᱩᱫ ᱫᱤᱱ ᱠᱟᱱᱟ ᱦᱳᱲᱳ ᱨᱚᱦᱚᱭ ᱠᱚᱦᱚᱸ ᱟᱹᱰᱤ ᱱᱟᱯᱟᱭ ᱛᱮ ᱪᱟᱵᱟᱭ ᱮᱱᱟ᱾ ᱟᱞᱮ ᱥᱮᱫ ᱫᱚ ᱡᱟᱦᱟᱸ ᱞᱮᱠᱟ ᱟᱯᱮ ᱥᱮᱫ ᱫᱚ ᱵᱟᱹᱧ ᱵᱟᱲᱟᱭᱟ᱾ ᱟᱞᱮ ᱥᱮᱜ ᱢᱟ ᱦᱮᱸ ᱦᱩᱲᱩ ᱨᱚᱦᱚᱭ ᱠᱚᱦᱚᱸ ᱧᱮᱞ ᱧᱮᱞ ᱛᱮ ᱯᱟᱨᱚᱢ ᱪᱟᱵᱟᱭᱮᱱᱟ ᱱᱮᱛᱟᱨ ᱫᱚ ᱱᱤᱛᱚᱜ ᱫᱚ ᱱᱚᱝᱠᱟ ᱜᱮ ᱚᱲᱟᱜ ᱠᱚᱨᱮᱜ ᱜᱮ ᱰᱟᱹᱝᱨᱤ ᱢᱮᱨᱚᱢ ᱜᱩᱯᱤ ᱦᱩᱭᱩᱜ ᱠᱟᱱᱟ᱾ ᱟᱫᱚ ᱯᱷᱟᱸᱠ ᱦᱚᱸ ᱠᱷᱟᱹᱞᱤ ᱜᱮ ᱢᱮᱱᱟᱜ ᱞᱮᱭᱟ᱾ ᱟᱯᱮ ᱥᱮᱫ ᱫᱚ ᱛᱟᱦᱚᱞᱮ ᱪᱮᱫ ᱞᱮᱠᱟ?
ᱟᱞᱮ ᱥᱮᱫ ᱫᱚ ᱦᱚᱜ-ᱚᱭ ᱢᱟᱱᱮ ᱦᱳᱲᱳ ᱨᱚᱦᱚᱭ ᱠᱚᱫᱚ ᱟᱹᱣᱨᱤᱜᱮ ᱢᱩᱪᱟᱹᱫᱚᱜ-ᱟ᱾ ᱥᱟᱹᱨᱫᱤᱭ ᱟᱠᱟᱱᱟ᱾ ᱱᱮ ᱮᱱᱮᱜᱮ ᱛᱚᱞᱟ ᱠᱚ ᱠᱟᱹᱴᱤᱡ ᱛᱟᱭᱱᱚᱢ ᱛᱮᱞᱮ ᱜᱤᱲᱤ ᱞᱮᱫᱟ, ᱟᱫᱚ ᱦᱚᱜ-ᱚᱭ ᱦᱟᱨᱟ ᱟᱠᱟᱱᱟ ᱟᱫᱚ ᱫᱟᱜ ᱢᱟ ᱫᱚᱢᱮ ᱫᱟᱜ ᱟᱠᱟᱫᱟ ᱵᱟᱹᱭᱦᱟᱹᱲ ᱠᱚ ᱠᱟᱱᱟ᱾ ᱦᱚᱜ-ᱚᱭ ᱠᱷᱮᱛ ᱠᱚ ᱨᱮᱰᱤ ᱦᱩᱭ ᱮᱱᱟ ᱟᱨᱠᱤ, ᱯᱳᱭᱞᱳ ᱫᱚ ᱢᱤᱫ ᱪᱟᱥᱮᱢ ᱥᱤᱭᱟ ᱛᱚ, ᱢᱤᱫ ᱪᱟᱥ ᱥᱤ ᱠᱟᱛᱮᱫ ᱫᱚ ᱟᱞᱮ ᱥᱮᱫ ᱫᱚ ᱟᱲᱮ ᱵᱷᱤᱛᱚᱢ ᱢᱟᱜᱟ᱾ ᱟᱲᱮ ᱵᱷᱤᱛᱟᱹ ᱢᱟᱜ ᱠᱟᱛᱮᱫ ᱵᱟᱨ ᱫᱤᱱ ᱜᱟᱱᱼᱼ ᱦᱟᱥᱟ ᱠᱚ ᱠᱟᱹᱴᱤᱡ ᱯᱚᱪᱟᱱᱚᱜ-ᱟ᱾ ᱛᱟᱨᱯᱚᱨᱮ ᱟᱨᱦᱚᱸ ᱢᱤᱫ ᱪᱟᱥᱮᱢ ᱥᱤᱭᱟ ᱥᱤ ᱠᱟᱛᱮᱫ ᱟᱬᱜᱚᱢᱟᱢ᱾ ᱨᱚᱦᱚᱭᱟ ᱛᱚ ᱟᱫᱚ ᱢᱤᱫ ᱪᱟᱥ ᱫᱚᱞᱮ ᱥᱤ ᱠᱮᱫᱟ, ᱟᱫᱚ ᱟᱲᱮ ᱵᱷᱤᱛᱟᱹ ᱦᱚᱞᱮ ᱢᱟᱜ ᱤᱭᱟᱹ ᱠᱟᱫᱟ᱾ ᱟᱫᱚ ᱦᱤᱛᱚᱜ ᱫᱚ ᱟᱨ ᱢᱤᱫ ᱪᱟᱥ ᱞᱮ ᱥᱤ ᱞᱮᱠᱷᱟᱱ ᱜᱮ ᱟᱫᱚᱞᱮ ᱨᱚᱦᱚᱭᱟ᱾ ᱚᱱᱠᱟ ᱛᱟᱦᱚᱞᱮ ᱟᱯᱮᱥᱮᱫ ᱢᱟ ᱟᱹᱰᱤ ᱞᱟᱦᱟ ᱞᱟᱦᱟ ᱠᱚ ᱨᱚᱦᱚᱭ ᱯᱩᱨᱟᱹᱣ ᱜᱚᱫ ᱠᱮᱫᱟ,
ᱦᱳᱭ ᱦᱳᱭ ᱱᱮᱛᱟᱨ ᱢᱟ ᱟᱞᱮ ᱥᱮᱫ ᱫᱚ ᱡᱟᱦᱟᱸ ᱞᱮᱠᱟᱧ ᱵᱟᱰᱟᱭᱟ,
ᱮᱸ ᱦᱩᱲᱩ ᱨᱚᱦᱚᱭ ᱦᱚᱸ ᱱᱮᱛᱟᱨᱤᱧ ᱧᱮᱞᱮᱫ ᱠᱚᱣᱟ ᱡᱟᱹᱥᱛᱤ ᱫᱚ ᱦᱩᱲᱩ ᱫᱚ ᱵᱟᱠᱚ ᱨᱚᱦᱚᱭᱮᱫᱟ᱾ ᱚᱱᱮ ᱦᱳᱲᱳ ᱨᱮᱱᱟᱜ ᱡᱟᱦᱟᱸ ᱤᱛᱟᱹ ᱢᱮᱱᱟᱜ-ᱟ, ᱤᱛᱟᱹ ᱦᱳᱲᱳ ᱡᱟᱦᱟᱸ ᱵᱚᱱ ᱢᱮᱛᱟᱜ ᱠᱟᱱᱟ ᱚᱱᱟ ᱫᱚ ᱱᱮᱛᱟᱨ ᱡᱟᱦᱟᱸ ᱮᱨ ᱠᱟᱜ ᱠᱟᱱᱟ ᱠᱚ ᱠᱷᱮᱛ ᱠᱚᱨᱮ ᱜᱮ ᱵᱟᱹᱭᱦᱟᱹᱲ ᱠᱚᱨᱮ ᱠᱷᱮᱛ ᱠᱚᱨᱮ ᱟᱫᱚ ᱚᱱᱟ ᱫᱚ ᱛᱤ ᱛᱮᱫᱚ ᱵᱟᱠᱚ ᱤᱨᱟ ᱢᱮᱥᱤᱱ ᱛᱮᱠᱚ ᱚᱨᱟ ᱚᱱᱟ ᱠᱷᱟᱹᱛᱤᱨ ᱠᱚ ᱮᱨ ᱠᱟᱜ ᱠᱟᱱᱟ ᱟᱫᱚ
ᱮᱨ ᱠᱟᱜ ᱠᱟᱱ ᱠᱷᱟᱱ ᱠᱚ ᱟᱫᱚ ᱚᱱᱟ ᱫᱚ ᱟᱫᱚ ᱨᱚᱦᱚᱭ ᱵᱟᱭ ᱦᱩᱭᱩᱜ ᱠᱟᱱᱟ ᱚᱱᱟ ᱠᱷᱟᱹᱛᱤᱨ ᱟᱫᱚ ᱡᱟᱹᱥᱛᱤ ᱡᱟᱹᱥᱛᱤ ᱦᱚᱲ ᱦᱚᱲᱟᱜ ᱫᱚ ᱡᱟᱦᱟᱸᱭ ᱢᱮᱥᱤᱱ ᱛᱮ ᱵᱟᱠᱚ ᱜᱮᱫᱟ ᱩᱱᱠᱩᱣᱟᱜ ᱫᱚ ᱡᱟᱹᱥᱛᱤ ᱵᱟᱹᱭᱦᱟᱹᱲ ᱢᱟ ᱵᱟᱹᱱᱩᱜ ᱛᱟᱠᱚᱣᱟ᱾ ᱚᱱᱟ ᱠᱷᱟᱹᱛᱤᱨ ᱨᱚᱦᱚᱭ ᱦᱚᱸ ᱟᱹᱰᱤ ᱞᱚᱜᱚᱱ ᱜᱮ ᱨᱚᱦᱚᱭ ᱫᱚ ᱦᱩᱭᱱᱟ ᱦᱩᱲᱳ ᱨᱚᱦᱚᱭ,
ᱟᱫᱚ ᱟᱞᱮ ᱥᱮᱫ ᱢᱟ ᱚᱱᱠᱟ ᱫᱚ ᱵᱟᱠᱚ ᱤᱭᱟᱹᱭ ᱫᱚ, ᱢᱟᱱᱮ ᱚᱱᱠᱟ ᱛᱚᱞᱟ ᱜᱮᱠᱚ ᱨᱚᱦᱚᱭᱟ ᱟᱫᱚ ᱟᱯᱮ ᱥᱮᱫ ᱢᱟ ᱞᱟᱹᱭ ᱫᱟᱢ ᱱᱮᱛᱟᱨ ᱫᱚ ᱵᱟᱠᱚ ᱨᱚᱦᱚᱭ ᱫᱟ ᱮᱨ ᱫᱟᱠᱚ,
ᱦᱳᱭ ᱦᱳᱭ
ᱟᱫᱚ ᱚᱱᱟ ᱫᱚ ᱞᱚᱥᱚᱫ ᱠᱟᱛᱮᱫ ᱠᱚ ᱮᱨᱟ ᱥᱮ ᱮᱢᱱᱤ ᱪᱮᱠᱟ ᱠᱟᱛᱮ ᱠᱚ ᱮᱨᱟ ᱠᱟᱹᱴᱤᱡ ᱮᱢ ᱞᱟᱹᱭ ᱞᱮᱠᱷᱟᱱ ᱵᱷᱟᱜᱮ ᱠᱚ
ᱞᱚᱥᱚᱫ ᱠᱟᱛᱮᱫ ᱫᱚ ᱵᱟᱠᱚ ᱮᱨᱟ ᱚᱱᱟ ᱫᱚ ᱡᱟᱦᱟᱸ ᱞᱮᱠᱟ ᱛᱚᱞᱟ ᱡᱟᱦᱟᱸ ᱞᱮᱠᱟ ᱠᱚ ᱜᱤᱰᱤᱭᱟ ᱥᱤ ᱠᱟᱛᱮᱫ ᱜᱮ ᱚᱱᱠᱟ ᱜᱮ ᱦᱚᱸ ᱦᱳᱨᱳ ᱦᱚᱸ ᱚᱱᱠᱟ ᱜᱮᱠᱚ ᱮᱨᱟ ᱛᱚᱞᱟ ᱡᱟᱦᱟᱸ ᱞᱮᱠᱟ ᱠᱚ ᱮᱨᱟ ᱱᱚᱣᱟ ᱦᱚᱸ ᱱᱚᱝᱠᱟ ᱜᱮ᱾
ᱫᱟᱜ ᱞᱟᱦᱟ ᱨᱮᱜᱮ ᱠᱚ ᱥᱤ ᱠᱮᱛᱮᱫ ᱠᱚ ᱪᱩᱨᱩᱡ ᱠᱟᱜᱟ᱾
ᱦᱳᱭ ᱦᱳᱭ ᱪᱩᱨᱩᱡ ᱠᱟᱜᱟ ᱠᱚ᱾
ᱛᱟᱞᱦᱮ ᱚᱝᱠᱟ ᱛᱮᱦᱚᱸ ᱢᱟᱱᱮ ᱦᱩᱲᱩ ᱠᱚ ᱦᱩᱭᱩᱜ ᱠᱟᱱ ᱜᱮᱭᱟ?
ᱦᱳᱭ ᱦᱳᱭ ᱛᱚᱞᱟ ᱨᱮ ᱡᱟᱦᱟᱸ ᱞᱮᱠᱟ ᱟᱵᱚ ᱟᱹᱰᱤ ᱜᱷᱚᱱᱚ ᱜᱷᱚᱱᱚ ᱢᱟᱱᱮ ᱦᱩᱲᱩ ᱨᱮᱱᱟᱜ ᱡᱟᱦᱟᱸ ᱵᱤᱪ ᱥᱮ ᱡᱟᱦᱟᱸ ᱵᱤᱪ ᱵᱚᱱ ᱞᱟᱹᱭ ᱫᱟ ᱚᱱᱟ ᱟᱹᱰᱤ ᱜᱷᱚᱱᱚ ᱛᱮᱵᱚᱱ ᱮᱨᱟ ᱮᱱᱠᱷᱟᱱ ᱡᱟᱦᱟᱸ ᱡᱟᱦᱟᱸ ᱦᱳᱲᱳ ᱠᱚ ᱮᱨᱫᱟ ᱚᱱᱟ ᱫᱚ ᱟᱹᱰᱤ ᱯᱟᱛᱞᱟ ᱜᱮᱠᱚ ᱮᱨᱟ ᱟᱫᱚ ᱚᱱᱟ ᱠᱷᱟᱹᱛᱤᱨ ᱜᱮ ᱮᱸ ᱩᱱᱟᱹᱜ ᱫᱚ ᱮᱯᱷᱮᱠᱴ ᱵᱟᱭ ᱧᱩᱨᱩᱜ-ᱟ ᱟᱨᱠᱤ, ᱟᱞᱮ ᱚᱱᱛᱮ ᱱᱚᱝᱠᱟ ᱜᱮᱠᱚ ᱨᱚ ᱮᱨᱫᱟ ᱧᱮᱞ ᱧᱟᱢᱚᱜ ᱠᱟᱱᱟ᱾
ᱟᱞᱮ ᱥᱮᱫ ᱢᱟ ᱚᱝᱠᱟ ᱫᱚ ᱠᱚ ᱨᱚᱦᱚᱭᱟ ᱟᱫᱚ ᱚᱱᱟᱛᱮ ᱵᱟᱝ ᱧᱮᱞ ᱵᱟᱲᱟ ᱦᱩᱭ ᱠᱟᱱᱟ᱾ ᱟᱸᱡᱚᱢ ᱦᱚᱸ ᱵᱟᱝ ᱟᱸᱡᱚᱢ ᱵᱟᱲᱟ ᱦᱳᱭ ᱠᱟᱱᱟ᱾ ᱛᱟᱦᱟᱞᱮ ᱦᱮᱛᱳᱜ ᱫᱚ ᱟᱫᱚ ᱦᱳᱲᱳ ᱪᱟᱥ ᱠᱚᱢᱟ ᱠᱩᱲᱟᱹᱣᱮᱱ, ᱛᱟᱦᱟᱞᱮ ᱚᱲᱟᱜ ᱠᱚᱨᱮᱜ ᱫᱚ ᱟᱫᱚ ᱪᱮᱫ ᱠᱚᱯᱮ ᱠᱟᱹᱢᱤ ᱵᱟᱲᱟᱭᱫᱟ?
ᱚᱲᱟᱜ ᱠᱚᱨᱮᱜ ᱫᱚ ᱱᱮᱛᱟᱨ ᱫᱚ ᱚᱲᱟᱜ ᱨᱮᱱᱟᱜ ᱠᱟᱹᱢᱤ ᱠᱚᱜᱮ ᱡᱟᱦᱟᱸ ᱞᱮᱠᱟ ᱡᱟᱦᱟᱸᱭ ᱰᱟᱹᱝᱨᱤ ᱢᱮᱨᱚᱢ ᱠᱚᱠᱚ ᱜᱩᱯ ᱡᱟᱦᱟᱸᱭ ᱨᱮᱱ ᱰᱟᱹᱝᱨᱤ ᱢᱮᱨᱚᱢ ᱠᱚ ᱢᱮᱱᱟᱜ ᱠᱚᱣᱟ ᱰᱟᱹᱝᱨᱤ ᱢᱮᱨᱚᱢ ᱠᱚᱠᱚ ᱜᱩᱯᱤᱭᱮᱫ ᱠᱚᱣᱟ᱾ ᱚᱱᱟ ᱥᱟᱶᱛᱮ ᱮᱸ ᱡᱟᱦᱟᱸᱭ ᱮᱴᱟᱜ ᱠᱟᱹᱢᱤ ᱠᱚ ᱢᱮᱱᱟᱜᱟ ᱥᱩ ᱚᱱᱟ ᱦᱩᱲᱩ ᱨᱚᱦᱚᱭ ᱠᱟᱹᱢᱤ ᱜᱮ ᱵᱟᱝ ᱠᱟᱹᱢᱤ ᱫᱚ ᱵᱟᱝ ᱟᱭᱢᱟ ᱞᱮᱠᱟᱱ ᱠᱟᱹᱢᱤ ᱠᱚᱦᱚᱸ ᱚᱱᱟ ᱠᱚ ᱠᱟᱹᱢᱤ ᱵᱟᱲᱟᱭᱫᱟ, ᱡᱟᱦᱟᱸ ᱞᱮᱠᱟ ᱮᱸ ᱨᱟᱡᱽ ᱢᱤᱥᱛᱨᱤ ᱠᱚ ᱠᱟᱹᱢᱤᱭᱫᱟ ᱚᱠᱚᱭ ᱫᱚ ᱚᱠᱚᱭ ᱟᱨᱦᱚᱸ ᱚᱲᱟᱜ ᱠᱚ ᱵᱮᱱᱟᱣ ᱫᱟ ᱩᱝᱠᱩᱣᱟᱜ ᱠᱟᱹᱢᱤ ᱠᱚ ᱪᱟᱞᱟᱜ ᱠᱟᱱᱟ, ᱟᱨᱦᱚᱸ ᱡᱟᱸᱦᱟᱭ ᱤᱴᱟᱹ ᱵᱟᱹᱞᱤ ᱨᱮ ᱡᱟᱦᱟᱸᱭ ᱠᱚ ᱠᱟᱹᱢᱤᱭᱟ ᱩᱝᱠᱩ ᱠᱚ ᱠᱟᱹᱢᱤᱭᱮᱫ ᱫᱟ ᱱᱚᱝᱠᱟ ᱟᱨᱠᱤ᱾
ᱟᱞᱮ ᱥᱮᱫ ᱫᱚ ᱦᱮᱛᱳᱜ ᱫᱚ ᱱᱟᱠᱷᱟᱡ ᱦᱳᱲᱳ ᱨᱚᱦᱚᱭ ᱠᱟᱹᱢᱤ ᱨᱮᱜᱮ ᱠᱚ ᱵᱮᱥᱛᱚ ᱠᱟᱱᱟ᱾ ᱥᱮᱛᱟᱜ ᱨᱮ ᱵᱮᱨᱮᱫ ᱠᱟᱛᱮᱫ ᱫᱟᱠᱟ ᱠᱚ ᱤᱥᱤᱱ ᱵᱟᱲᱟ ᱠᱟᱛᱮᱫ ᱟᱫᱚ ᱚᱢᱚᱱ ᱠᱩᱲᱤ ᱜᱤᱫᱽᱨᱟᱹ ᱫᱚ ᱦᱳᱲ ᱨᱚᱦᱚᱭ ᱛᱤᱨᱞᱟᱹ ᱠᱚᱫᱚ ᱠᱚᱲᱟ ᱜᱤᱫᱽᱨᱟᱹ ᱫᱚ ᱚᱱᱠᱟᱱᱟ ᱦᱮᱛᱟᱨ ᱫᱚ ᱠᱟᱲᱟ ᱱᱟᱦᱮᱞ ᱫᱚ ᱚᱝ ᱠᱟ ᱵᱟᱠᱚ ᱡᱚᱲᱟᱣ ᱫᱟ ᱠᱟᱲᱟ ᱰᱟᱜᱽᱨᱤ ᱱᱟᱦᱮᱞ ᱫᱚ ᱴᱟᱠᱴᱟᱨ ᱠᱚ ᱟᱛᱮᱫ ᱠᱩᱰᱤ ᱠᱚ ᱥᱟᱵ ᱠᱟᱛᱮ ᱴᱟᱠᱴᱟᱨ ᱠᱚ ᱢᱟᱴᱷ ᱥᱮᱫ ᱠᱚ ᱪᱟᱞᱟᱜ ᱠᱟᱱᱟ, ᱢᱟᱴᱷ ᱨᱮᱜᱮ ᱥᱟᱨᱟ ᱥᱟᱨᱟ ᱫᱤᱱ ᱢᱟᱴᱷ ᱨᱮ ᱜᱮ ᱟᱨᱠᱤ ᱦᱮᱛᱟᱨ ᱫᱚ ᱠᱟᱹᱢᱤ ᱫᱟᱠᱚ᱾ ᱟᱨ ᱚᱝᱠᱟ ᱛᱤᱠᱤᱱ ᱥᱮ ᱟᱨᱦᱚᱸ ᱫᱟᱠᱟ ᱡᱚᱢ ᱠᱚᱠᱚ ᱦᱤᱡᱩᱜ-ᱟ᱾ ᱚᱱᱠᱟ ᱠᱟᱹᱢᱤ ᱨᱮᱜᱮ ᱢᱮᱱᱟᱜ ᱠᱚᱣᱟ ᱟᱨ ᱟᱹᱛᱩ ᱠᱚᱨᱮᱫ ᱫᱚ ᱟᱞᱮ ᱥᱮᱫ ᱢᱟ ᱢᱟᱱᱮ ᱟᱹᱛᱩ ᱠᱚᱨᱮ ᱦᱚᱸ ᱟᱫᱚ ᱡᱟᱹᱯᱩᱫ ᱫᱤᱱ ᱫᱚ ᱫᱚᱢᱮ ᱞᱚᱥᱚᱫ ᱠᱷᱮᱛ ᱠᱚᱢ ᱪᱟᱞᱟᱜ ᱨᱮᱦᱚᱸ ᱫᱚᱢᱮ ᱞᱚᱥᱚᱫ ᱢᱟᱱᱮ ᱟᱹᱰᱤ ᱡᱟᱢᱮᱞᱟ ᱜᱮᱭᱟ ᱟᱨᱠᱤ ᱟᱨ ᱦᱩᱲᱩ ᱨᱚᱦᱚᱭ ᱫᱚ ᱚᱱᱠᱟ ᱟᱞᱮᱥᱮᱫ ᱫᱚ ᱫᱤᱠᱩ ᱜᱮ ᱞᱟᱦᱟ ᱞᱟᱦᱟ ᱛᱮᱠᱚ ᱨᱚᱦᱚᱭᱟ ᱟᱨᱠᱤ ᱦᱚᱲ ᱠᱷᱚᱱ ᱫᱚ ᱯᱨᱚᱛᱤ ᱵᱚᱪᱷᱚᱨ ᱜᱮ ᱧᱮᱞᱚᱜ ᱠᱟᱱᱟ ᱫᱤᱠᱩ ᱫᱚ ᱟᱹᱰᱤ ᱞᱟᱦᱟ ᱨᱮ ᱟᱨᱠᱤ ᱫᱚ ᱞᱟᱦᱟᱜ ᱠᱟᱱᱟ ᱠᱚ ᱢᱟᱱᱮ ᱪᱤᱠᱟᱛᱮ ᱫᱤᱠᱩ ᱫᱚᱠᱚ ᱞᱟᱦᱟᱜ ᱠᱟᱱᱟ ᱠᱟᱹᱴᱤᱡ ᱞᱟᱹᱭ ᱞᱮᱠᱷᱟᱱ ᱡᱩᱛ ᱠᱚᱜ-ᱟ?
ᱪᱮᱫ ᱵᱟᱹᱧ ᱵᱩᱡᱷᱟᱹᱣ ᱧᱟᱢ ᱞᱮᱫᱟ ᱪᱮᱫ ᱮᱢ ᱞᱟᱹᱭ ᱠᱮᱫᱟ ᱟᱨ ᱢᱤᱫ ᱫᱷᱟᱣ ᱞᱟᱹᱭ ᱞᱮᱠᱷᱟᱱ ᱱᱟᱯᱟᱭ ᱠᱚᱜ
ᱢᱟᱱᱮᱧ ᱧᱮᱞ ᱫᱟ ᱱᱮᱛᱟᱨ ᱫᱚ ᱢᱟᱱᱮ ᱪᱟᱥᱼᱵᱟᱥ ᱠᱚᱨᱮ ᱦᱚᱸ ᱟᱵᱚ ᱥᱟᱱᱛᱟᱲ ᱠᱚ ᱠᱷᱚᱱ ᱫᱚ ᱫᱤᱠᱩ ᱠᱚᱜᱮ ᱠᱚ ᱪᱟᱥᱟ ᱛᱚ ᱠᱷᱮᱛ ᱠᱚᱨᱮ ᱦᱟᱥᱟ ᱡᱟᱭᱜᱟ ᱠᱚ ᱢᱮᱱᱟᱜ ᱛᱟᱠᱚᱣᱟ ᱦᱩᱲᱩ ᱠᱚᱠᱚ ᱪᱟᱥᱟ᱾ ᱟᱫᱚ ᱱᱩᱠᱩ ᱫᱚ ᱧᱮᱞ ᱟᱠᱟᱱᱟ ᱯᱨᱚᱛᱤ ᱱᱚᱝᱠᱟ ᱡᱟᱹᱯᱩᱫ ᱵᱚᱨᱥᱟ ᱠᱟᱞ ᱨᱮ᱾ ᱫᱤᱠᱩ ᱫᱚ ᱧᱮᱞ ᱦᱩᱭ ᱟᱠᱟᱱᱟ ᱞᱟᱦᱟ ᱞᱟᱦᱟ ᱠᱚ ᱪᱟᱥ ᱠᱚᱠᱚ ᱨᱟᱠᱟᱵ ᱛᱟᱠᱚᱣᱟ᱾ ᱟᱫᱚ ᱱᱚᱣᱟ ᱨᱮᱱᱟᱜ ᱠᱟᱨᱚᱱ ᱠᱟᱹᱴᱤᱡ ᱮᱢ ᱞᱟᱹᱭ ᱞᱮᱠᱷᱟᱱ ᱵᱷᱟᱭᱮ ᱠᱚᱼᱼ
ᱱᱚᱣᱟ ᱨᱮᱱᱟᱜ ᱠᱟᱨᱚᱱ ᱫᱚ ᱤᱧᱫᱩᱧ ᱞᱟᱹᱭᱟ᱾ ᱟᱵᱚ ᱡᱟᱦᱟᱸ ᱞᱮᱠᱟ ᱫᱤᱠᱩ ᱠᱚᱵᱚᱱ ᱧᱮᱞ ᱠᱚᱣᱟ᱾ ᱩᱱᱠᱩᱣᱟᱜ ᱫᱚ ᱟᱹᱰᱤ ᱡᱟᱹᱥᱛᱤ ᱜᱮ ᱵᱟᱹᱫᱽ ᱵᱟᱹᱭᱦᱟᱹᱨ ᱠᱚᱫᱚ ᱛᱟᱦᱮᱸᱱ ᱛᱟᱠᱚᱣᱟ ᱾ ᱥᱟᱱᱛᱟᱲ ᱠᱷᱚᱱ ᱫᱚ ᱟᱹᱰᱤ ᱡᱟᱹᱥᱛᱤ ᱜᱮ ᱛᱟᱦᱮᱱ ᱛᱟᱠᱚ᱾ ᱚᱱᱟ ᱠᱷᱟᱹᱛᱤᱨ ᱪᱟᱥ ᱠᱚᱦᱚᱸ ᱟᱹᱰᱤ ᱱᱟᱼᱼ ᱱᱟᱯᱟᱭ ᱛᱮᱜᱮ ᱦᱩᱭᱩᱜ ᱛᱟᱠᱚ ᱱᱟᱯᱟᱭ ᱜᱮ ᱦᱩᱭᱩᱜ ᱛᱟᱠᱚᱣᱟ ᱚᱱᱟ ᱠᱷᱟᱹᱛᱤᱨ ᱟᱠᱚᱣᱟᱜ- ᱮᱸ ᱠᱟᱹᱣᱰᱤ ᱥᱮ ᱴᱟᱠᱟ ᱯᱩᱭᱥᱟᱹ ᱠᱚ ᱾ ᱱᱚᱣᱟ ᱠᱚᱦᱚᱸ ᱡᱟᱹᱥᱛᱤ ᱜᱮ ᱛᱟᱦᱮᱱ ᱛᱟᱠᱚᱣᱟ ᱚᱱᱟ ᱠᱷᱟᱹᱛᱤᱨ- ᱞᱟᱦᱟ ᱞᱟᱦᱟᱜᱮ ᱡᱟᱦᱟᱸᱟᱱᱟᱜ ᱠᱟᱹᱢᱤ ᱨᱮᱜᱮ ᱞᱟᱦᱟ ᱞᱟᱦᱟᱜᱮ ᱚᱱᱟ ᱠᱟᱹᱢᱤ ᱠᱚᱫᱚ ᱠᱚ- ᱡᱟᱦᱟᱸ ᱵᱟᱹᱫᱽ ᱵᱟᱹᱭᱦᱟᱹᱲ ᱨᱮᱱᱟᱜ ᱠᱟᱹᱢᱤ ᱠᱚᱫᱚ- ᱞᱟᱦᱟ ᱛᱮᱜᱮ ᱠᱚ ᱪᱟᱵᱟ ᱞᱟᱹᱜᱤᱫ ᱨᱮᱱᱟᱜ ᱠᱚ ᱢᱤᱫᱴᱟᱝ ᱠᱚ ᱨᱤᱠᱟᱹᱭᱟ ᱚᱱᱟ ᱠᱷᱟᱹᱛᱤᱨ ᱤᱧ- ᱡᱩᱫᱤᱧ ᱞᱟᱹᱭ ᱟ ᱱᱩᱠᱩ ᱟᱹᱰᱤ ᱞᱟᱦᱟ ᱞᱟᱦᱟ ᱠᱚ ᱪᱟᱥᱟ ᱾ ᱥᱮ ᱡᱟᱦᱟᱱᱟᱜ ᱠᱟᱹᱢᱤ ᱠᱚ ᱯᱩᱨᱟᱹᱣ ᱠᱟᱫᱟ ᱠᱚ᱾
ᱦᱮᱸ ᱚᱱᱟ ᱪᱷᱟᱲᱟ ᱦᱚᱸ ᱟᱨᱚ ᱧᱮᱞ ᱟᱠᱟᱱᱟ᱾ ᱦᱮᱸ ᱮᱢᱱᱤᱛᱮ ᱟᱵᱚ ᱫᱚ ᱥᱟᱱᱛᱟᱲ ᱫᱚ ᱠᱟᱹᱴᱤᱡ ᱵᱚᱱ ᱨᱮᱸᱜᱮᱡ ᱜᱮᱭᱟ ᱛᱚ ᱟᱫᱚ- ᱟᱵᱚ ᱫᱚᱵᱚᱱ ᱪᱮᱥᱴᱟᱭᱟ ᱢᱟᱱᱮ ᱠᱩᱲᱤ ᱜᱤᱫᱽᱨᱟᱹ ᱠᱚ ᱟᱨᱠᱤ ᱠᱚᱲᱟ ᱜᱤᱫᱽᱨᱟᱹ ᱦᱚᱸ᱾ ᱫᱤᱠᱩᱣᱟᱜ ᱡᱩᱫᱤ ᱠᱟᱹᱴᱤᱡ ᱤᱧ ᱠᱟᱹᱢᱤᱭᱟ ᱡᱟᱦᱟᱸ ᱦᱚᱸ ᱯᱚᱭᱥᱟ ᱴᱟᱠᱟ ᱡᱟᱜᱮ ᱦᱩᱭᱩᱜ ᱛᱤᱧᱟᱹ᱾ ᱠᱩᱲᱤ ᱜᱤᱫᱽᱨᱟᱹ ᱦᱩᱲᱩ ᱨᱚᱦᱚᱭ ᱡᱩᱫᱤ ᱠᱚ ᱪᱟᱜᱼᱟ ᱾ ᱡᱟᱜᱮ ᱯᱚᱭᱥᱟ ᱴᱟᱠᱟ ᱦᱮᱡ ᱚᱱᱠᱟᱢ ᱪᱤᱱᱛᱟᱹᱭᱟ ᱟᱫᱚ᱾ ᱫᱤᱠᱩ ᱫᱚ ᱯᱚᱭᱥᱟ ᱴᱟᱠᱟ ᱛᱟᱦᱮᱱ ᱛᱟᱠᱚᱣᱟ ᱟᱫᱚ- ᱚᱱᱟ ᱠᱷᱟᱹᱛᱤᱨ ᱟᱫᱚ ᱢᱟᱱᱮ ᱦᱚᱲ ᱦᱚᱸ ᱟᱫᱚ ᱠᱚ ᱢᱮᱛᱟ ᱠᱚᱣᱟ ᱡᱮ ᱱᱚᱝᱠᱟ- ᱦᱳᱲᱳ ᱨᱚᱦᱚᱭ ᱛᱟᱦᱞᱮ ᱦᱤᱡᱩᱜ ᱯᱮ ᱟᱫᱚ ᱯᱚᱭᱥᱟ ᱡᱟᱞᱟ ᱟᱢ ᱦᱚᱸᱢ ᱞᱟᱹᱭᱟ ᱦᱟᱯᱮ ᱫᱤᱠᱩᱣᱟᱜ ᱜᱮ ᱞᱟᱦᱟᱧ ᱪᱟᱞᱟᱣ ᱞᱮᱱ ᱜᱮ ᱾ ᱤᱧᱟᱹᱜ ᱫᱚ ᱯᱚᱨᱮᱛᱮ ᱱᱚᱝᱠᱟᱧ ᱨᱚᱦᱚᱭ ᱛᱤᱧᱟᱹ᱾ ᱦᱮᱸ ᱟᱵᱚ ᱜᱮᱵᱚᱱ ᱞᱟᱦᱟᱭ ᱛᱟᱠᱚᱣᱟ ᱠᱟᱹᱢᱤ ᱠᱚ ᱟᱨᱦᱤ᱾
ᱦᱳᱭ ᱦᱳᱭ᱾
ᱚᱱᱟ ᱠᱚ ᱠᱟᱨᱚᱱ ᱠᱷᱟᱹᱛᱤᱨ ᱦᱚᱸ ᱫᱤᱠᱩ ᱫᱚᱧ ᱧᱮᱞ ᱟᱠᱟᱫᱟ ᱞᱟᱦᱟ ᱞᱟᱦᱟ ᱜᱮᱠᱚ ᱨᱚᱦᱚᱭᱟ᱾
ᱦᱳᱭ ᱾ ᱛᱟᱦᱚᱞᱮ ᱟᱸᱻ ᱟᱞᱮ ᱥᱮᱫ ᱡᱟᱦᱟᱸ ᱞᱮᱠᱟ ᱦᱳᱲᱳ ᱵᱟᱝ ᱠᱟᱛᱮᱫ ᱦᱚᱸ ᱟᱹᱞᱩ ᱠᱚ ᱟᱭᱢᱟ ᱨᱚᱠᱚᱢ ᱥᱚᱵᱽᱡᱤ ᱠᱚ ᱡᱟᱦᱟᱸ ᱞᱮᱠᱟ ᱞᱟᱹᱭ ᱞᱟᱹᱭ ᱜᱟᱱᱚᱜᱼᱟ ᱟᱨ ᱯᱚᱴᱚᱞ, ᱰᱷᱮᱸᱲᱚᱥ, ᱵᱮᱸᱜᱟᱲ, ᱚᱱᱟ ᱥᱟᱶᱛᱮ ᱢᱟᱹᱨᱤᱪ ᱱᱚᱣᱟ ᱠᱚ ᱟᱫᱟ, ᱨᱚᱥᱩᱱ ᱚᱱᱟ ᱥᱟᱶᱛᱮ ᱯᱮᱸᱭᱟᱡᱽ ᱠᱚᱠᱚ ᱨᱚᱦᱚᱭ ᱜᱮᱭᱟ, ᱛᱟᱦᱚᱞᱮ ᱟᱯᱮᱥᱮᱫ ᱫᱚ ᱮ ᱪᱮᱫ ᱪᱮᱫ ᱪᱮᱫ ᱠᱚ ᱨᱚ ᱨᱚᱦᱚᱭ ᱜᱮᱭᱟ ᱥᱮ ᱪᱮᱫ ᱪᱮᱫ ᱯᱷᱚᱥᱚᱞ ᱠᱚ ᱦᱩᱭᱩᱜ ᱜᱮᱭᱟ ᱟᱯᱮ ᱥᱮᱫ ᱫᱚ?
ᱟᱞᱮ ᱥᱮᱫ ᱦᱚᱸ ᱦᱳᱲᱳ ᱵᱮᱜ ᱵᱟᱝ ᱵᱮᱜᱚᱨ ᱦᱚᱸ ᱟᱹᱰᱤ ᱟᱢᱫᱟ ᱢᱟᱱᱮ ᱪᱟᱥ ᱠᱚ ᱦᱩᱭᱩᱜ ᱜᱮᱭᱟ᱾ ᱡᱮᱢᱚᱱ ᱥᱚᱵᱽᱡᱤ ᱠᱚ ᱪᱟᱥ᱾ ᱟᱨ ᱥᱚᱵᱽᱡᱤ ᱠᱚ ᱪᱟᱥ ᱦᱚᱸ ᱟᱞᱩ ᱠᱚ ᱡᱟᱦᱟᱸ ᱞᱮᱠᱟᱢ ᱞᱟᱹᱭ ᱠᱮᱫᱟ᱾ ᱟᱹᱞᱩ ᱪᱟᱥ ᱦᱚᱸ ᱦᱩᱭᱩᱜ ᱜᱮᱭᱟ, ᱥᱟᱶᱛᱮ ᱮᱢᱱᱤ ᱥᱚᱵᱽᱡᱤ ᱠᱚᱫᱚ ᱢᱮᱱᱟᱜ ᱜᱮᱭᱟ᱾ ᱵᱮᱸᱜᱟᱲ ᱠᱚ, ᱰᱷᱮᱲᱚᱥ ᱠᱚ, ᱡᱷᱤᱝᱜᱟᱹ ᱠᱚ, ᱱᱚᱝᱠᱟᱱᱟᱜ ᱟᱨ ᱥᱟᱶᱛᱮ ᱠᱷᱚᱥᱞᱟ, ᱛᱩᱲᱤ ᱱᱚᱣᱟ ᱠᱚ ᱡᱷᱚᱛᱚᱜᱮ ᱪᱟᱥ ᱠᱚ ᱦᱩᱭᱩᱜ ᱜᱮᱭᱟ ᱟᱨᱠᱤ ᱾ ᱟᱨ ᱡᱚᱛᱚ ᱨᱚᱠᱚᱢ ᱦᱟᱥᱟ ᱜᱮ ᱢᱮᱱᱟᱜ ᱟᱠᱟᱫᱟ, ᱡᱮᱢᱚᱱ ᱵᱟᱹᱭᱦᱟᱹᱲ ᱦᱟᱥᱟ ᱦᱚᱸ ᱢᱮᱱᱟᱜ ᱠᱟᱫᱟ, ᱵᱟᱹᱞᱤ ᱦᱟᱥᱟ ᱦᱚᱸ ᱢᱮᱱᱟᱜ ᱟᱠᱟᱫᱟ ᱾ ᱚᱱᱟᱛᱮ ᱟᱫᱚ ᱡᱚᱛᱚᱜᱮ ᱪᱟᱥ ᱫᱚ ᱦᱩᱭᱩᱜ ᱜᱮᱭᱟ ᱾ ᱟᱫᱚ ᱵᱤᱥᱮᱥ ᱠᱟᱭᱛᱮᱫᱚ ᱦᱩᱲᱩ ᱜᱮ ᱵᱮᱥᱤ ᱪᱟᱥ ᱦᱩᱭᱩᱜ ᱜᱮᱭᱟ, ᱟᱞᱩ ᱫᱚ ᱦᱩᱭᱩᱜ ᱨᱮᱦᱚᱸ ᱚᱱᱠᱟ ᱫᱚ ᱵᱟᱝ ᱠᱤᱱᱛᱩ ᱡᱚᱢ ᱞᱮᱠᱟ ᱪᱟᱥ ᱦᱩᱭᱩᱜ ᱜᱮᱭᱟ ᱾ ᱵᱤᱥᱤᱨ ᱵᱷᱟᱜ ᱦᱩᱲᱩ ᱟᱨ ᱢᱚᱥᱞᱟ ᱟᱨ ᱱᱚᱣᱟ ᱛᱩᱲᱤ ᱟ ᱥᱟᱶᱛᱮ ᱡᱟᱸᱦᱟ ᱯᱤᱭᱟᱡᱽ ᱦᱚᱞᱮ ᱪᱟᱥ ᱾ ᱯᱮᱸᱭᱟᱡᱽ ᱫᱚ ᱟᱨᱦᱚᱸ ᱟᱞᱮᱥᱮᱫ ᱫᱚ ᱡᱟᱹᱥᱛᱤ ᱜᱮ ᱠᱚ ᱪᱟᱥ ᱟ ᱯᱮᱸᱭᱟᱡᱽ ᱟᱨ ᱨᱚᱥᱩᱱ ᱾ ᱚᱱᱟ ᱥᱟᱶᱛᱮ ᱵᱤᱞᱟᱹᱛᱤ ᱠᱚ ᱾ ᱚᱱᱟ ᱠᱚ ᱪᱟᱥ ᱦᱩᱭᱩᱜ ᱜᱮᱭᱟ ᱾
ᱟᱪᱪᱷᱟ ᱱᱚᱣᱟ ᱡᱟᱦᱟᱸ ᱪᱟᱥ ᱠᱚᱨᱮᱱᱟᱜ ᱮᱢ ᱞᱟᱹᱭ ᱠᱮᱫᱟ ᱛᱟᱦᱚᱞᱮ ᱤᱧ ᱟᱢ ᱴᱷᱮᱱ ᱢᱤᱫᱴᱮᱱ ᱠᱩᱠᱞᱤ ᱫᱚᱦᱚ ᱥᱟᱱᱟᱧ ᱠᱟᱱᱟ ᱾ ᱟᱯᱮ ᱥᱮᱫ ᱫᱚ ᱛᱟᱦᱚᱞᱮ ᱱᱚᱣᱟ ᱟᱸ ᱦᱩᱲᱩ ᱵᱟᱫ ᱠᱟᱛᱮᱫ ᱦᱳ ᱚᱱᱟ ᱡᱟᱦᱟᱱ ᱮᱸᱻ ᱟᱹᱞᱩ ᱠᱚ ᱛᱟᱨᱯᱚᱨ ᱡᱟᱦᱟᱱ ᱥᱚᱵᱡᱤ ᱠᱚᱱᱟᱜ ᱠᱟᱛᱷᱟ ᱠᱚᱢ ᱞᱟᱹᱭ ᱠᱮᱫᱟ, ᱱᱚᱣᱟ ᱠᱚᱫᱚ ᱛᱤᱱ ᱥᱚᱢᱚᱭ ᱱᱚᱣᱟ ᱪᱟᱥ ᱠᱚᱫᱚ ᱦᱩᱭᱩᱜᱼᱟ? ᱱᱚᱣᱟ ᱨᱮᱱᱟᱜ ᱡᱟᱦᱟ ᱱᱟᱜ ᱢᱟᱥ ᱦᱤᱥᱟᱹᱵ ᱛᱮ ᱡᱩᱫᱤᱢ ᱞᱟᱹᱭ ᱞᱮᱱᱠᱷᱟᱱ ᱚᱱᱟ ᱠᱚ ᱡᱩᱫᱤᱢ ᱞᱟᱹᱭ ᱠᱮᱫ ᱠᱷᱟᱱ ᱱᱟᱯᱟᱭ ᱠᱚᱜᱼᱟ ᱟᱨᱠᱤ ᱾
ᱡᱮᱢᱚᱱ ᱟᱹᱞᱩ ᱫᱚ ᱟᱞᱩ ᱫᱚ ᱱᱚᱝᱠᱟ ᱨᱟᱵᱟᱝ ᱨᱤᱛᱩ ᱨᱮ ᱦᱩᱭᱩᱜᱼᱟ ᱱᱚ ᱾ ᱡᱮᱢᱚᱱ ᱚᱱᱠᱟ ᱟᱸᱜᱷᱟᱲ ᱯᱩᱥ ᱾ ᱚᱱᱠᱟ ᱥᱮᱫ ᱛᱮ ᱟᱞᱩ ᱠᱚᱫᱚ ᱠᱚ ᱨᱚᱦᱚᱭᱟ ᱟᱞᱮᱥᱮᱫ ᱾ ᱟᱨ ᱱᱚᱣᱟ ᱯᱮᱭᱟᱡᱽ ᱦᱚᱸ ᱚᱱᱠᱟ ᱟᱜᱷᱟᱲ ᱯᱩᱥ ᱥᱮᱫ ᱜᱮ ᱨᱟᱵᱟᱝ ᱨᱟᱵᱟᱝ ᱫᱤᱱ ᱜᱮ ᱯᱮᱸᱭᱟᱡ, ᱨᱚᱥᱩᱱ, ᱵᱤᱞᱟᱹᱛᱤ